ᱦᱮᱞᱳ
ᱦᱮᱞᱳ ᱦᱮᱸ ᱦᱮᱸ
ᱦᱚᱸ
ᱦᱮ
ᱡᱚᱸᱦᱟᱨ ᱜᱮ
ᱡᱚᱸᱦᱟᱨ ᱜᱮ ᱦᱮᱸ ᱡᱚᱸᱦᱟᱨ ᱜᱮ
ᱦᱮ
ᱟᱨ ᱱᱟᱯᱟᱭ ᱵᱟᱲᱟ ᱜᱮᱭᱟ ᱯᱮ ᱪᱮᱫ ᱞᱮᱠᱟ ᱢᱮᱱᱟᱜ ᱵᱮᱱᱟ ᱱᱟᱯᱟᱭ ᱜᱮ
ᱟᱪᱪᱷᱟ
ᱟᱪᱪᱷᱟ ᱚᱲᱟᱜ ᱠᱚᱨᱮ ᱫᱚ ᱚᱲᱟᱜ ᱠᱚᱨᱮ ᱦᱚᱸ ᱱᱟᱯᱟᱭ ᱜᱮ ᱡᱷᱚᱛᱚ ᱦᱚᱲ ᱜᱮ ᱟᱯᱮ ᱪᱮᱫ ᱦᱮᱸ ᱟᱞᱮ ᱦᱚᱸ ᱱᱟᱯᱟᱭ ᱜᱮᱭᱟᱞᱮ ᱡᱚᱛᱚ ᱜᱮ ᱦᱮᱸ ᱟᱨ ᱪᱮᱫ ᱠᱚ ᱠᱟᱹᱢᱤ ᱵᱟᱲᱟ ᱦᱩᱭᱩᱜ ᱠᱟᱱᱟ
ᱠᱟᱹᱢᱤ ᱵᱟᱲᱟ
ᱠᱟᱹᱢᱤ ᱵᱟᱲᱟ ᱫᱚ ᱦᱟᱸᱜ ᱱᱤᱭᱟᱹ ᱜᱷᱟᱹᱲᱤᱡ ᱫᱚ ᱵᱟᱹᱫᱽ ᱠᱚᱨᱮ ᱜᱮᱞᱮ ᱠᱟᱹᱢᱤ ᱠᱟᱱᱟ
ᱦᱚᱭ ᱟᱨ
ᱦᱚᱭ ᱟᱨ ᱟᱯᱮ ᱫᱚ ᱟᱞᱮ ᱦᱚᱸ ᱚᱱᱟ ᱵᱟᱹᱫᱽ ᱵᱟᱹᱭᱦᱟᱹᱲ ᱠᱚᱨᱮᱫ ᱜᱮ ᱱᱤᱛᱚᱜ ᱫᱚ ᱠᱟᱹᱢᱤ ᱫᱚ
ᱦᱮᱸ ᱡᱚᱛᱚ ᱦᱚᱲ ᱜᱮᱛᱚ ᱵᱟᱹᱫᱽ ᱠᱚᱨᱮ ᱵᱚᱱ ᱦᱚᱨᱚ ᱵᱚᱨᱚ ᱠᱟᱱᱟ ᱪᱟᱥ ᱠᱟᱹᱢᱤ ᱨᱮ
ᱠᱟᱢᱤ ᱨᱮ ᱱᱤᱛᱚᱜ ᱫᱚ ᱪᱟᱥ ᱠᱟᱹᱢᱤ ᱜᱮ
ᱦᱳᱭ
ᱦᱳᱭ ᱟᱨ ᱪᱮᱫ ᱛᱟᱦᱚᱞᱮ
ᱞᱟᱹᱭ ᱫᱟᱞᱤᱧ
ᱞᱟᱹᱭ ᱫᱟᱞᱤᱧ ᱦᱩᱲᱩ ᱠᱚᱫᱚ ᱛᱟᱦᱚᱞᱮ ᱨᱚᱦᱚᱭ ᱠᱚᱫᱚ ᱛᱤᱱ ᱥᱟᱺᱜᱤᱧ ᱠᱮᱫᱟ ᱵᱮᱱ ᱮ ᱨᱚᱦᱚᱭ ᱠᱚᱫᱚ ᱪᱟᱞᱟᱜ ᱠᱟᱱᱟ ᱦᱳᱲᱳ ᱨᱚᱦᱚᱭ ᱦᱩᱭᱩᱜ ᱠᱟᱱᱟ
ᱟᱪᱪᱷᱟ ᱾
ᱠᱟᱹᱢᱤᱱ ᱠᱚ ᱵᱟᱠᱚ ᱧᱟᱢᱚᱜ ᱠᱟᱱᱟ ᱱᱤᱡᱮ ᱛᱮᱜᱮ ᱨᱚᱦᱚᱭ ᱦᱳᱭᱳᱜ ᱠᱟᱱᱟ ᱾
ᱚᱻ ᱦᱳᱭ, ᱦᱳᱭ ᱾ ᱠᱟᱹᱢᱤᱱ ᱫᱚ ᱦᱟᱸᱜ ᱱᱤᱭᱟᱹ ᱜᱷᱟᱹᱲᱤ ᱫᱚ ᱫᱟᱜ ᱞᱟᱜᱟᱣ ᱠᱟᱱᱟ ᱥᱮ ᱜᱚᱴᱟ ᱜᱮ
ᱴᱟᱜᱮ ᱾
ᱚᱱᱟᱛᱮ ᱦᱳᱭ
ᱚᱱᱟᱛᱮ ᱦᱳᱭᱛᱳ ᱠᱟᱹᱢᱤᱱ ᱠᱚᱦᱚᱸ ᱵᱟᱠᱚ ᱧᱟᱢᱚᱜ ᱢᱤᱫ ᱥᱟᱶ ᱛᱮᱠᱚ ᱨᱚᱦᱚᱭᱫᱟ ᱾ ᱡᱚᱛᱚ ᱜᱮ, ᱦᱮᱸ ᱾
ᱥᱟᱱᱟᱢ ᱦᱚᱲ ᱜᱮ ᱾
ᱦᱚᱲ ᱜᱮ ᱾
ᱛᱟᱦᱚᱞᱮ ᱞᱮᱭ ᱫᱟᱞᱤᱧ ᱚᱱᱛᱮ ᱫᱚ ᱠᱟᱹᱢᱤ ᱤᱱ ᱠᱚᱫᱚ ᱛᱤᱱᱟᱹᱜ ᱠᱟᱛᱮᱜ ᱠᱟᱹᱣᱰᱤ ᱛᱟᱠᱚ ᱥᱮ ᱜᱚᱱᱚᱝ ᱠᱚ ᱛᱤᱱᱟᱹᱜ ᱠᱟᱛᱮ ᱠᱚ ᱦᱟᱛᱟᱣᱟ? ᱜᱚᱱᱚᱢ ᱠᱚᱫᱚ ᱦᱟᱛᱟᱣ ᱫᱟᱠᱚ ᱡᱟᱨ ᱡᱮᱢᱚᱱ ᱩᱱ ᱩᱱᱠᱩ ᱫᱮᱠᱳ ᱫᱚᱠᱚ ᱮᱢᱚᱜ ᱠᱟᱱᱟ ᱵᱮᱥᱤ ᱠᱚ ᱮᱢᱟ ᱠᱚ ᱠᱟᱱᱟ ᱚᱱᱛᱮ ᱜᱮᱠᱚ ᱪᱟᱞᱟᱜ ᱠᱟᱱᱟ ᱾ ᱟᱨ ᱦᱚᱲ ᱴᱷᱮᱱ ᱫᱚ ᱠᱟᱹᱴᱤᱡ ᱠᱚᱢ ᱜᱮᱭᱟ ᱾ ᱟᱫᱚ ᱦᱚᱲ ᱚᱱᱟᱛᱮ ᱠᱟᱹᱢᱤᱱ ᱠᱚᱫᱚ ᱵᱟᱠᱚ ᱧᱟᱢᱮᱜ ᱠᱚᱣᱟ ᱾
ᱦᱳᱭ, ᱦᱳᱭ ᱾ ᱟᱪᱪᱷᱟ ᱾
ᱟᱪᱷᱟ, ᱫᱮᱠᱳ ᱢᱮᱱᱟᱜ ᱠᱚᱣᱟ ᱩᱝᱠᱩ ᱫᱚ ᱵᱤᱥᱤ ᱠᱟᱛᱮᱜ ᱠᱚ ᱮᱢᱟ ᱠᱚ ᱠᱟᱱᱟ, ᱚᱱᱟᱛᱮ ᱩᱱᱝᱠᱩ ᱥᱮᱫ ᱫᱚᱠᱚ ᱪᱟᱞᱟᱜ ᱠᱟᱱᱟ ᱾ ᱟᱨ ᱥᱮ ᱥᱮᱛᱟᱜ ᱨᱮᱠᱚ ᱪᱟᱞᱟᱜ ᱠᱟᱱᱟ ᱵᱟᱨᱚᱴᱟ ᱛᱮᱜᱮ ᱠᱚ ᱪᱷᱩᱴᱤᱭᱮᱜ ᱠᱚᱣᱟ, ᱟᱨ ᱱᱚᱛᱮ ᱫᱚ ᱦᱚᱲᱟᱜ ᱠᱟᱹᱢᱤ ᱫᱚ ᱦᱟᱱᱮ ᱟᱹᱭᱩᱵ ᱫᱷᱟᱹᱨᱤᱡ ᱛᱚ ᱾ ᱦᱚᱸ ᱾ ᱛᱟᱦᱚᱞᱮ ᱦᱳᱲᱳ ᱵᱟᱫ ᱛᱮ ᱟᱨ ᱡᱟᱦᱟᱱᱟᱜ ᱠᱚᱯᱮ ᱨᱚᱦᱚᱭ ᱜᱮᱭᱟ ᱱᱮᱛᱟᱨ ᱫᱤᱱ ᱨᱮᱫᱚ? ᱦᱳᱲᱳ ᱵᱟᱫᱛᱮ ᱚᱱᱟ ᱡᱚᱸᱰᱨᱟ ᱠᱚ ᱨᱚᱦᱚᱭ ᱦᱳᱭ ᱠᱟᱱᱟ, ᱡᱚᱸᱰᱨᱟ ᱠᱚ ᱟᱲᱟᱜ ᱠᱚ ᱵᱚᱨᱵᱚᱴᱤ ᱠᱚ ᱢᱟᱞᱦᱟᱱ ᱠᱚ ᱦᱚᱛᱚᱫ ᱠᱚ ᱾
ᱦᱚᱸ ᱾
ᱦᱚᱸ ᱾
ᱢᱟᱱᱮ ᱚᱱᱟ ᱠᱚᱫᱚ ᱵᱟᱲᱜᱮ ᱠᱚᱨᱮ ᱯᱮ ᱨᱚᱦᱚᱭ ᱠᱟᱫᱟ ᱥᱮ ᱜᱷᱩᱴᱩ ᱚᱝᱠᱟᱱ ᱡᱟᱭᱜᱟ ᱠᱚ ᱢᱮᱱᱟᱜᱼᱟ?
ᱠᱚ ᱢᱮᱱᱟᱜᱼᱟ? ᱚᱱᱟ ᱫᱚ ᱵᱟᱲᱜᱮ ᱠᱚᱨᱮᱜ ᱜᱮ ᱾
ᱚᱸᱻ ᱾ ᱛᱟᱦᱚᱞᱮ
ᱛᱟᱦᱚᱞᱮ ᱚᱱᱛᱮ ᱫᱚ ᱢᱟᱱᱮ ᱵᱟᱨ ᱫᱷᱟᱣ ᱯᱮ ᱪᱟᱥᱟ ᱥᱮ ᱢᱤᱫ ᱫᱷᱟᱣ ᱯᱮ ᱪᱟᱥᱟ ᱦᱳᱲᱳ ᱠᱚᱫᱚ? ᱚᱸ ᱟᱞᱮ ᱫᱚ ᱵᱟᱨ ᱫᱷᱟᱣ ᱞᱮ ᱪᱟᱥᱟ ᱾
ᱟᱪᱪᱷᱟ, ᱛᱟ
ᱟᱪᱪᱷᱟ, ᱛᱟᱦᱚᱞᱮ ᱫᱟᱜ ᱵᱮᱵᱚᱥᱛᱷᱟ ᱠᱚᱫᱚ ᱢᱮᱱᱟᱜ ᱛᱟᱯ ᱦᱮᱸ ᱟᱞᱮ ᱠᱮᱱᱮᱞ ᱫᱟᱜ ᱞᱮ ᱧᱟᱢᱟ ᱚᱱᱟ ᱠᱚᱝᱥᱟᱵᱚᱛᱤ ᱨᱮᱱᱟᱜ ᱠᱮᱱᱮᱞ ᱨᱮᱱᱟᱜ ᱾
ᱚ, ᱟᱪᱪᱷᱟ, ᱟᱹᱰᱤ ᱱᱟᱯᱟᱭ ᱾
ᱟᱹᱰᱤ ᱱᱟᱯᱟᱭ ᱾
ᱟᱯ ᱟᱯᱮ ᱥᱮᱫ ᱫᱚ ᱪᱮᱜᱠᱟ ᱢᱮᱜ ᱫᱷᱟᱣ ᱜᱮ ᱪᱟᱥ ᱦᱳᱭᱳᱜᱼᱟ? ᱟᱞᱮ ᱥᱮᱱ ᱦᱚᱸ ᱵᱟᱨ ᱫᱷᱟᱣ ᱜᱮ ᱪᱟᱥ ᱦᱳᱭᱳᱜᱼᱟ, ᱟᱫᱚ ᱱᱮᱛᱳᱜ ᱫᱚ ᱦᱟᱸᱜ ᱚᱱᱮ ᱡᱟᱦᱟᱸ ᱵᱚᱱ ᱨᱚᱦᱚᱭᱮᱫᱟ ᱥᱟᱨ-ᱥᱮᱨᱢᱟ ᱫᱟᱜ ᱛᱮᱜᱮ ᱟᱨᱠᱤ ᱱᱮᱛᱚᱜ ᱢᱟ ᱾
ᱟᱨ ᱨᱚᱦᱚᱭ ᱦᱳᱭᱳᱜᱼᱟ ᱚᱱᱟ ᱡᱟᱦᱟᱸ ᱢᱟᱨᱥᱟᱞ ᱠᱚ ᱢᱮᱱᱟᱜᱼᱟ ᱟᱨᱠᱤ ᱢᱤᱱᱤ ᱠᱚ ᱥᱤᱛᱩᱝ ᱫᱤᱱ ᱾
ᱟᱨ ᱦᱳᱲᱳ ᱠᱚᱫᱚ ᱴᱷᱤᱠ ᱵᱷᱟᱜᱮ ᱜᱮ ᱦᱳᱭᱳᱜᱼᱟ ᱚᱱᱛᱮ ᱫᱚ?
ᱦᱮᱸ! ᱟᱫᱚ ᱦᱩᱲᱩ ᱠᱚᱫᱚ ᱱᱟᱯᱟᱭ ᱜᱮ ᱪᱮᱫᱠᱟ ᱢᱟᱱᱮ ᱱᱮᱛᱟᱨ ᱢᱟ ᱱᱤᱡᱮᱴᱷᱮᱱ ᱜᱮ ᱯᱷᱮᱰ ᱟᱨᱠᱤ ᱾ ᱪᱮᱫᱠᱟ ᱠᱷᱚᱨᱪᱟᱭᱟᱵᱤᱱ ᱚᱝᱠᱟ ᱦᱤᱥᱟᱹᱵ ᱛᱮᱜᱮ ᱦᱩᱲᱩ ᱦᱩᱭᱩᱜᱼᱟ ᱾
ᱦᱮᱸ ᱾
ᱦᱚᱸ ᱾
ᱦᱚᱸ ᱾
ᱟᱫᱚ ᱟᱯᱮ ᱥᱮᱫ ᱜᱮ ᱦᱟᱸᱜ ᱪᱮᱫᱠᱟ ᱯᱮ ᱦᱩᱲᱩ ᱤᱨᱟ ᱚᱱᱛᱮ ᱦᱚᱸ ᱱᱟᱯᱟᱭ ᱴᱷᱤᱠ ᱜᱮᱯᱮ ᱦᱩᱲᱩᱭᱮᱫᱟ?
ᱯᱮ ᱦᱚᱲᱚᱭᱮᱫᱟ? ᱦᱮᱸ ᱱᱟᱯᱟᱭ ᱜᱮ ᱟᱞᱮ ᱛᱤᱡᱩ ᱠᱚᱠᱚ ᱡᱚᱢ ᱞᱮᱠᱷᱟᱱ ᱜᱮ ᱵᱟᱝ ᱦᱳᱭᱳᱜᱼᱟ ᱵᱟᱠᱷᱟᱱ ᱫᱚ ᱱᱟᱯᱟᱭ ᱜᱮ ᱦᱳᱲᱳ ᱫᱚ ᱦᱩᱭᱩᱜᱼᱟ ᱾
ᱦᱚ ᱾ ᱦᱚ, ᱟᱫᱚ ᱛᱟᱦᱚᱞᱮ ᱱᱤᱭᱟᱹ ᱫᱷᱟᱣ ᱡᱟᱦᱟᱸ ᱯᱮ ᱨᱚᱦᱚᱭ ᱠᱮᱫᱟ ᱦᱩᱲᱩ ᱟᱫᱚ ᱴᱟᱠᱴᱟᱨ ᱠᱚᱛᱮ
ᱴᱟᱠᱴᱟᱨ ᱠᱚᱛᱮ ᱯᱮᱻ ᱦᱮᱸ ᱥᱤ ᱦᱚᱪᱚ ᱠᱮᱫᱟ ᱥᱮ ᱱᱟᱦᱮᱞ ᱠᱚᱛᱮ ᱯᱮ ᱥᱤ ᱦᱚᱪᱚ ᱠᱮᱫᱟ? ᱴᱟᱠᱴᱟᱨ ᱛᱮᱜᱮ ᱱᱮᱛᱟᱨ ᱫᱚ ᱱᱟᱦᱮᱞ ᱠᱚ ᱵᱟᱹᱱᱩᱜ ᱠᱚᱣᱟ ᱰᱟᱝᱨᱟ ᱠᱚ ᱵᱟᱹᱱᱩᱜ ᱠᱚᱛᱟᱞᱮᱭᱟ ᱰᱟᱝᱨᱟ ᱠᱟᱲᱟ ᱠᱚ ᱡᱤᱱᱤᱥ ᱠᱚ ᱟᱨᱠᱤ ᱱᱮᱛᱟᱨ ᱫᱚ ᱾
ᱚ ᱾
ᱱᱮᱛᱟᱨ ᱫᱚ ᱡᱚᱛᱚ ᱴᱟᱠᱴᱟᱨ ᱛᱮᱜᱮ ᱠᱚ ᱥᱤ ᱪᱚᱭᱮᱫᱟ ᱾ ᱟᱫᱚ ᱚᱱᱟ ᱦᱩᱲᱩ ᱠᱚ ᱵᱮᱞᱮ ᱞᱮᱝᱠᱷᱟᱱ ᱟᱫᱚ ᱪᱮᱫ ᱛᱮ ᱯᱮ ᱤᱨᱟ ᱱᱤᱡᱮ ᱛᱤ ᱛᱮᱯᱮ ᱤᱨᱟ ᱥᱮ ᱠᱳᱱᱳ ᱟᱨᱚ ᱚᱝᱠᱟᱱᱟᱜ ᱢᱮᱥᱤᱱ ᱠᱚ ᱢᱮᱱᱟᱜᱼᱟ? ᱵᱟᱝ ᱵᱟᱝ ᱤᱨ ᱫᱚᱞᱮ ᱛᱤ ᱛᱮᱜᱮᱞᱮ ᱤᱨᱟ ᱟᱨ ᱫᱟᱞ ᱦᱚᱪᱚᱭᱟᱞᱮ ᱢᱮᱥᱤᱱ ᱛᱮ ᱾
ᱦᱳᱭ ᱾
ᱟᱯᱮ ᱥᱮᱫ ᱫᱚ ᱪᱤᱠᱟ ᱯᱮ ᱤᱨ ᱦᱳᱪᱚᱭᱟ ᱴᱷᱤᱠ ᱫᱚ ᱴᱷᱤᱠ ᱜᱮᱭᱟ ᱵᱷᱟᱜᱮ ᱜᱮ‌᱾
ᱦᱳᱭ ᱾
ᱟᱯ-ᱟᱯᱮ ᱥᱮᱫ ᱫᱚ ᱪᱮᱜ ᱠᱟ ᱯᱮ ᱤᱨᱟ?
ᱟᱞᱮ ᱥᱮᱫ ᱫᱚ ᱠᱤᱪᱷᱩ ᱦᱚᱲ ᱫᱚ ᱛᱤ ᱛᱤ ᱠᱚᱛᱮ ᱠᱚ ᱤᱨ ᱵᱟᱲᱟ ᱠᱮᱫᱟ, ᱱᱤᱭᱟᱹ ᱫᱷᱟᱣ ᱢᱟ ᱛᱤ ᱠᱚᱛᱮ ᱦᱚᱸ ᱵᱟ ᱠᱚ ᱤᱨ ᱟᱠᱟᱫᱟ ᱢᱟᱱᱮ ᱫᱟᱜ ᱠᱮᱫᱟᱭ ᱛᱚ ᱫᱚᱢᱮ ᱾ ᱟᱫᱚ ᱚᱱᱟ ᱢᱮᱥᱤᱱ ᱦᱳᱲᱳ ᱢᱮᱥᱤᱱ ᱡᱟᱦᱟᱸ ᱜᱮᱫ ᱠᱮᱫᱟ ᱟᱨᱠᱤ ᱾ ᱠᱤ ᱡᱟᱦᱟᱸ ᱦᱮᱸ ᱦᱳᱲᱳ ᱜᱮᱫ ᱢᱮᱥᱤᱱ ᱢᱮᱱᱟᱜᱼᱟ ᱟᱨᱠᱤ ᱱᱮᱛᱟᱨ ᱢᱟᱛᱚ ᱢᱮᱥᱤᱱ ᱦᱚᱸ ᱞᱟ
ᱤᱥᱤᱱᱚᱜ ᱨᱟᱠᱟᱵ ᱩᱰᱚᱝ ᱠᱟᱱᱟ ᱥᱮ! ᱦᱮᱸ ᱾
ᱚᱱᱟ ᱢᱮᱥᱤᱱ ᱠᱚᱛᱮ ᱜᱮᱞᱮ ᱤᱨ ᱠᱮᱫᱟ ᱾
ᱠᱮᱫᱟ ᱾ ᱚ, ᱱᱮᱛᱟ ᱚᱱᱟᱛᱮ ᱥᱩᱵᱤᱫᱟ ᱟᱠᱟᱱ ᱜᱮᱭᱟ ᱦᱚᱲᱟᱜ ᱾ ᱦᱳᱭ ᱾ ᱦᱳᱲᱳ ᱤᱨ ᱠᱟᱛᱮ ᱤᱨ ᱦᱚᱸ ᱜᱟᱱᱚᱜ ᱠᱟᱱᱟ ᱫᱟᱞ ᱦᱚᱸ ᱜᱟᱱᱚᱜ ᱠᱟᱱᱟ ᱾
ᱦᱮᱸ ᱾
ᱦᱮᱸ ᱾ ᱟᱨ ᱪᱮᱫ ᱠᱚᱯᱮ ᱠᱟᱹᱢᱤᱭᱟ ᱚᱱᱛᱮ ᱫᱚ ᱨᱚᱦᱚᱭ ᱯᱚᱨᱮ ᱫᱚ? ᱦᱮᱸ ᱠᱟᱹᱢᱤ ᱠᱚᱫᱚ ᱦᱟᱸᱜ ᱟᱨ ᱱᱚᱭᱟ ᱠᱚᱨᱮ ᱜᱮ ᱟᱞᱮ ᱥᱩᱨ ᱠᱚᱨᱮ ᱫᱚ ᱦᱟᱸᱜ ᱠᱟᱹᱢᱤ ᱫᱚ ᱵᱟᱡᱟᱨ ᱴᱟᱡᱟᱨ ᱥᱳᱨ ᱜᱮᱭᱟ ᱛᱚ ᱟᱫᱚ ᱚᱱᱟ ᱵᱟᱡᱟᱨ ᱠᱟᱹᱢᱤ ᱜᱮᱞᱮ ᱪᱟᱞᱟᱣ ᱵᱟᱲᱟᱜᱼᱟ ᱾
ᱦᱳᱭ᱾
ᱟᱫᱚ ᱛᱟᱦᱚᱞᱮ ᱟᱯᱮ ᱚᱱᱛᱮ ᱫᱚ ᱟᱯᱮ ᱫᱚ ᱪᱤᱞᱮ ᱫᱤᱥᱚᱢ ᱦᱚᱲ ᱠᱟᱱᱟᱯᱮ, ᱵᱩᱨᱩ ᱵᱩᱨᱩ ᱫᱤᱥᱚᱢ ᱥᱮ ᱵᱤᱨ ᱫᱤᱥᱚᱢ ᱥᱮ ᱵᱤᱞᱟᱹᱛ ᱫᱤᱥᱚᱢ ᱦᱚᱲ ᱠᱟᱱᱟ ᱯᱮ? ᱟᱞᱮ ᱫᱚ ᱵᱤᱨ ᱫᱤᱥᱚᱢ᱾
ᱚ ᱟᱪᱪᱷᱟ ᱵᱤᱨ ᱫᱤᱥᱚᱢ ᱦᱚᱲ ᱵᱟᱝ?
ᱫᱤᱥᱚᱢ ᱦᱚᱲ ᱵᱟᱝ? ᱦᱮᱸ᱾ ᱛᱟᱦᱚᱞᱮ ᱚᱱᱛᱮ ᱫᱚ ᱯᱩᱴᱠᱟᱹ ᱠᱚᱫᱚ ᱠᱚ ᱚᱢᱚᱱᱚᱜ ᱠᱟᱱᱟ ᱥᱮᱸ? ᱦᱮ ᱩᱴ ᱯᱩᱴ ᱚᱢᱚᱱᱚᱜ ᱠᱟᱱᱟ ᱠᱚ ᱩᱴ ᱯᱩᱴᱠᱟᱹ ᱛᱟᱨᱯᱚᱨᱮ ᱤᱭᱟᱹ ᱠᱚᱦᱚᱸ ᱠᱟᱴᱠᱚᱢ ᱠᱚ ᱜᱚᱝᱜᱷᱟ ᱠᱚ ᱨᱚᱠᱚᱡ ᱠᱚ
ᱦᱚᱸ᱾
ᱦᱮᱸ ᱠᱮᱱᱮᱞ ᱨᱮᱦᱚᱸ ᱫᱚᱢᱮ ᱨᱚᱠᱚᱡ ᱜᱚᱝᱜᱷᱟ ᱠᱚᱠᱚ ᱦᱤᱡᱩᱜ ᱜᱮᱭᱟ ᱠᱟᱛᱞᱟ ᱠᱚ᱾
ᱚ ᱟᱪᱪᱷᱟ᱾
ᱚ ᱟᱪᱪᱷᱟ᱾
ᱛᱟᱦᱞᱮ
ᱛᱟᱦᱞᱮ ᱠᱮᱱᱟᱱ ᱠᱚᱨᱮ ᱫᱚ ᱦᱟᱹᱠᱩ ᱠᱚᱫᱚ ᱠᱚ ᱧᱟᱢᱚᱜ ᱦᱤᱡᱩᱜ ᱠᱟᱱᱟ ᱥᱮ ᱵᱟᱝ? ᱦᱮᱸ ᱦᱟᱹᱠᱩ ᱦᱚᱸᱠᱚ ᱧᱟᱢᱚᱜᱼᱟ, ᱦᱟᱹᱠᱩ ᱦᱚᱸᱠᱚ ᱦᱤᱡᱩᱜ ᱜᱮᱭᱟ ᱵᱚᱲᱚ ᱵᱚᱲᱚ ᱦᱟᱹᱠᱩ ᱠᱚ ᱦᱤᱡᱩᱜᱼᱟ᱾
ᱦᱳᱭᱛᱚ᱾
ᱦᱳᱭᱛᱳ᱾
ᱟᱫᱚ
ᱟᱫᱚ ᱚᱱᱟ ᱠᱚᱨᱮ ᱫᱚ ᱦᱟᱹᱠᱩ ᱫᱚᱠᱚ ᱧᱟᱢᱚᱜᱼᱟ, ᱟᱫᱚ ᱥᱟᱱᱟᱢ ᱦᱚᱲ ᱜᱮᱛᱚ ᱠᱚ ᱪᱟᱞᱟᱜᱼᱟ ᱡᱟᱹᱱᱤᱡ ᱦᱟᱹᱠᱩ ᱥᱟᱵ? ᱠᱚ ᱫᱚ ᱦᱮᱸ ᱦᱟᱹᱠᱩ ᱥᱟᱵ ᱠᱚᱫᱚ ᱥᱟᱱᱟᱢ ᱦᱚᱲ ᱜᱮ, ᱟᱨ ᱩᱫ ᱯᱩᱴᱠᱟᱹ ᱦᱚᱸ ᱥᱮᱛᱟᱜ ᱥᱮᱛᱟᱜ ᱪᱟᱞᱟᱣ ᱞᱮᱱᱠᱷᱟᱱ ᱧᱟᱢᱚᱜᱼᱟ᱾ ᱦᱳᱭ᱾ ᱟᱨ ᱵᱮᱲᱟ ᱞᱮᱱ ᱠᱷᱟᱱ, ᱟᱫᱚ ᱚᱱᱟ ᱚᱱᱟ ᱫᱚ ᱦᱟᱸᱜ ᱚᱱᱟ ᱵᱤᱨ ᱠᱚᱨᱮ ᱟᱯᱮ ᱵᱤᱨ ᱠᱚᱨᱮ ᱫᱚ ᱪᱮᱫ ᱳᱫ ᱠᱚᱫᱚ ᱚᱢᱚᱱᱚᱜ ᱠᱟᱱᱟ ᱱᱤᱭᱟᱹ ᱜᱷᱟᱹᱲᱤ ᱫᱚ ᱦᱟᱸᱜ? ᱤᱭᱟᱹ ᱜᱷᱲᱤᱡ ᱫᱚ ᱚᱱᱮ ᱯᱟᱴᱠᱟ ᱩᱫ ᱠᱚ ᱢᱟᱱᱮ ᱟᱹᱰᱤ ᱨᱚᱠᱚᱢ ᱩᱫ᱾
ᱦᱩᱸ᱾
ᱢᱟᱱᱮ ᱦᱮᱸᱫᱮ ᱯᱟᱴᱠᱟ ᱛᱟᱨᱯᱚᱨᱮ ᱥᱟᱫᱟ ᱟᱱᱟᱜ, ᱥᱟᱥᱟᱝᱟᱜ ᱟᱨᱟᱜᱼ ᱟᱜ᱾ ᱚᱱᱟ ᱠᱚᱫᱚ ᱠᱚ ᱞᱟᱹᱭᱟ ᱯᱟᱴᱠᱟ ᱩᱫ ᱟᱹᱰᱤ ᱨᱚᱠᱚᱢ ᱩᱫ᱾
ᱦᱳᱭ᱾
ᱦᱳᱭ, ᱟᱨ ᱚᱨᱛᱚᱜ ᱚᱢᱚᱱᱚᱜ ᱠᱟᱱᱟ ᱛᱟᱯᱚᱨᱮ ᱚᱱᱮ ᱠᱟᱹᱴᱤᱡ ᱠᱟᱹᱴᱤᱡ ᱯᱮᱭᱟ ᱢᱩᱪᱤ ᱠᱟᱴᱟ ᱩᱫ ᱡᱟᱦᱟᱸ ᱠᱚ ᱞᱟᱹᱭᱟ ᱚᱱᱟ ᱠᱚᱦᱚᱸ ᱚᱢᱚᱱᱚᱜ ᱠᱟᱱᱟ᱾
ᱦᱳᱭ ᱛᱟᱦᱚᱞᱮ ᱟᱪᱪᱷᱟ ᱟᱯᱮ ᱵᱤᱨ ᱠᱚᱨᱮ ᱫᱚ ᱦᱟᱸᱜ ᱢᱟᱛᱠᱚᱢ ᱫᱟᱨᱮ ᱠᱚᱫᱚ ᱢᱮᱱᱟᱜ ᱜᱮᱭᱟ?
ᱠᱚᱫᱚ ᱢᱮᱱᱟᱜ ᱜᱮᱭᱟ? ᱦᱮᱸ ᱢᱟᱛᱠᱚᱢ ᱠᱚᱦᱚᱸ ᱢᱮᱱᱟᱜᱼᱟ, ᱥᱟᱨᱡᱚᱢ ᱦᱮᱱᱟᱜ-ᱟ, ᱢᱟᱛᱠᱚᱢ ᱦᱮᱱᱟᱜᱼᱟ ᱛᱮᱨᱮᱞ ᱦᱮᱱᱟᱜᱼᱟ᱾ ᱛᱟᱯᱚᱨᱮ ᱥᱚᱥᱚ ᱢᱮᱱᱟᱜᱼᱟ ᱛᱟᱨᱚᱯ ᱡᱚᱛᱚ ᱨᱚᱠᱚᱢ ᱫᱟᱨᱮ ᱢᱮᱱᱟᱜᱼᱟ᱾ ᱟᱨ ᱚᱱᱛᱮ ᱫᱚ ᱛᱟᱦᱚᱞᱮ ᱚᱱᱟ ᱵᱟᱠᱲᱮ ᱠᱚᱫᱚ ᱯᱮ ᱡᱚᱢ ᱜᱮᱭᱟ ᱥᱮ ᱵᱟᱝ? ᱦᱮᱸ ᱦᱮᱸ ᱵᱟᱠᱲᱮᱞᱮ ᱡᱚᱢᱟ ᱟᱨ ᱢᱟᱛᱠᱚᱢ ᱦᱚᱞᱮ ᱦᱟᱞᱟᱝᱼᱟ᱾ ᱠᱩᱭᱰᱤ ᱦᱚᱸ᱾
ᱜᱮᱭᱟ
ᱜᱮᱭᱟᱯᱮ ᱥᱩᱱᱩᱢ? ᱦᱮᱸ᱾
ᱦᱳᱭ ᱟᱫᱚ ᱱᱟᱯ
ᱦᱳᱭ ᱱᱟᱯᱟᱭ ᱛᱚ᱾ ᱟᱯᱮ ᱥᱮᱫ ᱫᱚ ᱵᱟᱹᱱᱩᱜᱼᱟ ᱚᱱᱟ ᱠᱚᱫᱚ? ᱦᱮᱸ ᱟᱞᱮ ᱥᱮᱫ ᱫᱚ ᱵᱟᱹᱱᱩᱜᱼᱟ ᱚᱱᱟ ᱠᱚᱫᱚ ᱦᱟᱸᱜ᱾
ᱟᱯᱮ ᱥᱮᱫ ᱜᱮ
ᱟᱯᱮ ᱥᱮᱫ ᱜᱮ ᱱᱟᱯᱟᱭ ᱡᱷᱚᱛᱚ ᱨᱚᱠᱚᱢ ᱫᱟᱨᱮ ᱢᱮᱱᱟᱜᱼᱟ᱾ ᱦᱮᱸ ᱥᱟᱠᱟᱢ ᱠᱚᱦᱚᱸ ᱦᱮᱡ ᱟᱹᱜᱩ ᱠᱟᱛᱮᱫ ᱞᱮ ᱯᱟᱛᱲᱟ ᱯᱟᱹᱴᱤ ᱠᱟᱛᱮᱫ ᱞᱮ ᱟᱠᱷᱨᱤᱧ ᱜᱮᱭᱟ᱾
ᱦᱳᱭ ᱛᱟᱦᱚᱞᱮ᱾
ᱦᱳᱭ ᱛᱟᱦᱚᱞᱮ᱾ ᱦᱳᱭ ᱟᱫᱚ ᱯᱟᱛᱲᱟ ᱯᱮ ᱯᱟᱹᱴᱤ ᱜᱮᱭᱟᱹ ᱛᱟᱦᱞᱮ ᱚᱱᱛᱮ ᱫᱚ ᱛᱟᱦᱞᱮ ᱢᱟᱱᱮ ᱥᱟᱱᱟᱢ ᱦᱚᱲ ᱜᱮᱛᱚ ᱩᱸ ᱥᱟᱱᱟᱢ ᱦᱚᱲ ᱜᱮᱠᱚ ᱪᱟᱞᱟᱜᱼᱟ ᱤᱭᱟᱹ ᱵᱤᱨ ᱫᱚ, ᱥᱟᱠᱟᱢ ᱟᱹᱜᱩ? ᱦᱮᱸ ᱟᱫᱚ ᱵᱟᱨ ᱦᱚᱲ ᱜᱟᱱ ᱢᱤᱫ ᱵᱟᱨ ᱦᱚᱲ ᱠᱚ ᱪᱟᱞᱟᱣ ᱠᱟᱛᱮᱜ ᱰᱷᱮᱨ ᱧᱚᱜ ᱠᱚ ᱟᱹᱜᱩᱭᱟ᱾ ᱚᱱᱟ ᱜᱮ ᱵᱟᱨ ᱫᱤᱱ ᱠᱟᱛᱮᱫ ᱠᱚ ᱨᱚᱜᱟ ᱵᱟᱨ ᱯᱮ ᱫᱤᱱ ᱛᱟᱯᱚᱨᱮ ᱨᱚᱦᱚᱲ ᱠᱟᱛᱮᱫ ᱛᱟᱯᱚᱨᱮ ᱟᱵᱟᱨ ᱚᱱᱠᱟ ᱜᱮᱠᱚ ᱪᱟᱞᱟᱜᱼᱟ ᱟᱨᱠᱤ᱾
ᱦᱳᱭ ᱟᱫᱚ ᱚᱱᱟ ᱫᱚᱯᱮ ᱟᱠᱠᱷᱨᱤᱧᱟ?
ᱯᱮ ᱟᱹᱠᱷᱨᱤᱧᱟ? ᱦᱮᱸ ᱚᱱᱟ ᱫᱚᱞᱮ ᱟᱹᱠᱷᱨᱤᱧᱟ᱾
ᱦᱳᱭ ᱡᱟᱦᱟᱸ ᱛᱤᱱᱟᱹᱜ ᱜᱮ ᱦᱟᱸᱜ ᱠᱟᱹᱣᱰᱤ ᱦᱤᱡᱩᱜᱼᱟ᱾
ᱠᱟᱹᱣᱰᱤ ᱦᱤᱡᱩᱜᱼᱟ᱾ ᱦᱮᱸ ᱤᱱᱟᱹ ᱨᱮᱦᱚᱸ ᱵᱩᱞᱩᱝ ᱥᱩᱱᱩᱢ ᱠᱚᱫᱚ ᱪᱟᱞᱟᱜᱼᱟ᱾
ᱦᱚᱸ᱾
ᱦᱚᱸ᱾
ᱵᱟᱝ ᱵᱤᱨ ᱛᱟᱦᱮ
ᱵᱟᱝ ᱵᱤᱨ ᱛᱟᱦᱮᱸ ᱞᱮᱠᱷᱟᱱ ᱟᱹᱰᱤ ᱠᱤᱪᱷᱩ ᱥᱩᱵᱤᱫᱷᱟ ᱧᱟᱢᱚᱜᱼᱟ ᱦᱮᱸ? ᱦᱮᱸ᱾ ᱢᱟᱛᱠᱚᱢ ᱦᱚᱸ ᱚᱫᱮᱠ ᱠᱚᱫᱚ ᱦᱟᱱᱮ ᱯᱟᱹᱣᱨᱟᱹ ᱠᱚᱠᱚ ᱛᱤᱠᱤᱭᱟ ᱚᱫᱮᱠ ᱠᱚᱫᱚ ᱠᱚ ᱟᱠᱷᱨᱤᱧᱟ᱾
ᱚ᱾
ᱚ᱾ ᱛᱟᱯᱚᱨᱮ ᱥᱟᱦᱟᱱ ᱦᱚᱸᱠᱚ ᱟᱹᱠᱷᱨᱤᱧᱟ᱾ ᱛᱟᱞᱦᱮ ᱚᱱᱟ ᱵᱤᱨ ᱠᱚᱨᱮ ᱫᱚ ᱪᱮᱞᱮ ᱡᱤᱵᱽ ᱡᱤᱭᱟᱹᱞᱤ ᱫᱚ ᱢᱮᱱᱟᱜ ᱠᱚᱣᱟ ᱚᱱᱟ ᱟᱯᱮᱭᱟᱜ ᱵᱤᱨ ᱠᱚᱨᱮ ᱫᱚ? ᱚᱸᱰᱮ ᱫᱚ ᱠᱟ ᱢᱟᱱᱮ ᱵᱚᱲᱚ ᱠᱚᱫᱚ ᱵᱟᱹᱱᱩᱜ ᱠᱚᱣᱟ ᱩᱱᱠᱩ ᱠᱩᱞᱟᱹᱭ ᱠᱚ ᱦᱮᱱᱟᱜ ᱠᱚᱣᱟ, ᱛᱟᱯᱚᱨᱮ ᱢᱟᱱᱮ ᱪᱳᱴᱳ ᱪᱷᱳᱴ ᱴᱳ ᱠᱚ ᱦᱮᱱᱟᱜ ᱠᱚᱣᱟ ᱢᱟᱱᱮ ᱵᱚᱲᱚ ᱧᱚᱜ ᱠᱚᱫᱚ ᱵᱟᱹᱱᱩᱜ ᱠᱚᱣᱟ᱾
ᱚ᱾
ᱚ᱾ ᱤᱱᱟᱹ ᱠᱚ ᱡᱮᱢᱚᱱ ᱦᱟᱹᱛᱤ ᱠᱚᱫᱚ ᱡᱟᱦᱟᱸ ᱛᱤᱥ ᱠᱚᱨᱮᱜ ᱠᱚ ᱦᱤᱡᱩᱜᱼᱟ᱾
ᱟ᱾
ᱟ᱾
ᱟᱫᱚ ᱛᱟᱦᱞᱮ
ᱟᱫᱚ ᱛᱟᱦᱚᱞᱮ ᱚᱱᱟ ᱤᱭᱟᱹ ᱥᱮᱸᱫᱽᱨᱟ ᱠᱚᱫᱚ ᱠᱚ ᱪᱟᱞᱟᱜ-ᱟ ᱥᱮ ᱵᱟᱝ ᱚᱱᱟ ᱵᱤᱨ ᱠᱚᱨᱮ ᱫᱚ? ᱦᱮᱸ ᱥᱮᱸᱫᱽᱨᱟ ᱠᱚᱠᱚ ᱪᱟᱞᱟᱜ ᱜᱮᱭᱟ᱾ ᱤᱭᱟᱹ ᱥᱮᱸᱫᱽᱨᱟ ᱠᱚᱫᱚ ᱩᱱᱠᱩ ᱠᱩᱞᱟᱹᱭ ᱠᱚ ᱨᱩᱰᱟᱹ ᱠᱚ ᱛᱟᱯᱚᱨᱮ ᱮᱠᱩ ᱥᱟᱨᱜᱟ ᱜᱩᱰᱩ ᱠᱚ ᱟᱨᱠᱤ᱾
ᱦᱳᱭ ᱛᱚ᱾
ᱦᱳᱭ ᱛᱚ ᱦᱳᱭ᱾ ᱟᱨ ᱱᱮᱛᱟᱨ ᱫᱚᱠᱚ ᱩᱱᱟᱹᱜ ᱤᱭᱟᱹ ᱠᱚᱦᱚᱸ ᱵᱟᱹᱱᱩᱜ ᱠᱚᱣᱟ ᱛᱚ ᱡᱤᱵᱽ ᱡᱤᱭᱟᱹᱞᱤ ᱠᱚᱦᱚᱸ ᱵᱟᱹᱱᱩᱜ ᱠᱚᱣᱟ ᱱᱮᱛᱟᱨ ᱫᱚ ᱩᱱᱟᱹᱜ ᱫᱚ᱾
ᱦᱳᱭ ᱡᱤᱵ
ᱦᱳᱭ ᱡᱤᱵᱽ ᱡᱤᱭᱟᱹᱞ ᱦᱚᱸ ᱵᱟᱹᱱᱩᱜ ᱠᱚᱣᱟ ᱪᱮᱬᱮ ᱪᱤᱯᱲᱤ ᱦᱚᱸ ᱵᱟᱹᱱᱩᱜ ᱠᱚᱣᱟ᱾ ᱵᱟᱹᱱᱩᱜ ᱠᱚᱣᱟ ᱱᱤᱛᱚᱜ ᱫᱚ᱾ ᱚ᱾ ᱟᱫᱚ ᱱᱮᱛᱟᱨ ᱫᱤᱱ ᱱᱮᱛᱟᱨ ᱡᱩᱜᱽ ᱢᱟ ᱮᱴᱟᱜ ᱨᱚᱠᱚᱢ ᱱᱚᱣᱟ ᱪᱮᱧᱡ ᱠᱟᱱᱟ ᱥᱮ, ᱦᱮᱸ᱾
ᱚᱱᱟ ᱠᱚᱨᱮ
ᱚᱱᱟ ᱠᱚᱨᱮ ᱮᱸ ᱩᱱᱠᱩ ᱛᱚᱨᱦᱚᱫ ᱠᱚᱫᱚ ᱠᱚ ᱧᱟᱢᱚᱜ ᱜᱮᱭᱟ? ᱦᱮᱸ ᱾ ᱛᱚᱨᱦᱚᱫ ᱦᱚᱸᱠᱚ ᱧᱟᱢᱚᱜ ᱜᱮᱭᱟ ᱢᱟᱱᱮ ᱠᱚᱢ ᱟᱠᱟᱱᱟ ᱠᱚ ᱞᱟᱦᱟ ᱠᱷᱚᱱᱟᱜ ᱫᱚ ᱾ ᱦᱚᱸ, ᱛᱚᱨᱦᱚᱫ ᱛᱟᱯᱚᱨᱮ ᱩᱱᱠᱩ ᱵᱟᱹᱨᱩᱰᱟᱝ ᱠᱚ᱾
ᱦᱮᱸ ᱾
ᱦᱮᱸ ᱾ ᱵᱟᱹᱨᱩᱜᱰᱟᱝ ᱠᱚᱫᱚ ᱠᱚ ᱯᱟᱪᱮᱫ ᱱᱮᱛᱟᱨ ᱫᱚ ᱚᱱᱮ ᱫᱟᱜ ᱞᱮᱱᱠᱷᱟᱱ ᱫᱚᱠᱚ ᱪᱟᱞᱟᱜ ᱜᱮᱭᱟ᱾ ᱦᱮᱸ ᱵᱚᱨᱥᱟ ᱨᱮ ᱠᱚ ᱧᱟᱢᱚᱜ-ᱟ ᱵᱟᱨᱩᱰᱟᱝ᱾
ᱚ ᱾
ᱚ ᱾ ᱟᱪᱪᱷᱟ ᱴᱷᱤᱠ ᱜᱮᱭᱟ ᱛᱚᱵᱮ ᱟᱞᱟᱝᱟᱜ ᱢᱟ ᱴᱟᱭᱤᱢ ᱠᱚ ᱡᱟ ᱴᱟᱭᱤᱢ ᱠᱚ ᱮᱢ ᱠᱟᱜ ᱞᱟᱝᱟ ᱚᱱᱟ ᱢᱟ ᱢᱩᱪᱟᱹᱫ ᱦᱤᱡᱩᱜ ᱠᱟᱱᱟ ᱟᱪᱪᱷᱟ ᱴᱷᱤᱠ ᱜᱮᱭᱟ ᱾ ᱱᱚᱝᱠᱟ ᱜᱮ ᱟᱨᱚ ᱡᱟᱦᱟᱸ ᱛᱤᱥ ᱞᱟᱝ ᱧᱟᱯᱟᱢᱟ ᱟᱨᱠᱤ᱾ ᱦᱮᱸ ᱾
ᱦᱳᱭ ᱾
ᱦᱳᱭ ᱛᱚᱵᱮ ᱦᱮᱸ ᱴᱷᱤᱠ ᱜᱮᱭᱟ ᱛᱚᱵᱮ ᱡᱚᱦᱟᱨ ᱜᱮ ᱦᱮ ᱡᱚᱦᱟᱨ ᱜᱮ ᱾